ᱦᱮᱸ ᱜᱚᱝᱠᱮ ᱟᱸᱡᱚᱢᱜ ᱠᱟᱱᱟ?
ᱦᱮᱸ ᱜᱚᱝᱠᱮ,
ᱟᱸᱡᱚᱢᱚᱜ ᱠᱟᱱᱟ ᱵᱟᱝ
ᱦᱮᱞᱳᱼᱼ
ᱦᱮᱸ, ᱞᱟᱹᱭᱫᱟᱹᱞᱤᱧ ᱟᱸᱡᱚᱢᱚᱜ ᱠᱟᱱᱟ ᱛᱚ?
ᱦᱮᱸ ᱢᱮᱱᱫᱟᱹᱧ ᱨᱚᱲ ᱵᱟᱝ ᱟᱸᱡᱚᱢᱚᱜ ᱠᱟᱱᱟ ᱢᱚᱸᱡᱽ ᱛᱮ
ᱟᱪᱪᱷᱟ,
ᱦᱮᱞᱳ,
ᱦᱮᱸ ᱱᱤᱛᱳᱜ ᱱᱤᱛᱳᱜ ᱮᱢ ᱟᱸᱡᱚᱢ ᱫᱟ? ᱦᱮᱞᱳ ᱦᱮᱸ ᱜᱚᱝᱠᱮ ᱟᱸᱡᱚᱢ ᱫᱟᱵᱤᱱ ᱱᱤᱛᱚᱜ ᱦᱮᱸ ᱟᱨ ᱞᱟᱹᱭ ᱵᱤᱱ ᱦᱮᱸ ᱪᱮᱫ ᱞᱮᱠᱟᱵᱤᱱ ᱢᱮᱱᱟᱜ ᱵᱤᱱᱟ?
ᱟᱵᱮᱱᱟᱜ ᱨᱚᱲ ᱫᱚ ᱵᱟᱝ ᱟᱸᱡᱚᱢᱚᱜ ᱠᱟᱱᱟ ᱢᱚᱸᱡᱽ ᱛᱮ,
ᱦᱮᱸ ᱞᱟᱹᱭ ᱫᱟᱞᱤᱧ ᱪᱮᱫ ᱞᱮᱠᱟ ᱦᱮᱱᱟᱜ ᱵᱤᱱᱟ ᱜᱚᱝᱠᱮ?
ᱦᱮᱸ ᱜᱮᱫ ᱜᱮᱫ ᱟᱸᱡᱚᱢᱚᱜ ᱠᱟᱱᱟ, ᱵᱟᱝ ᱟᱸᱡᱚᱢᱚᱜ ᱠᱟᱱᱟ ᱢᱚᱸᱡᱽ ᱛᱮ ᱨᱚᱲ᱾
ᱟᱪᱪᱷᱟ ᱱᱤᱛ ᱟᱸᱡᱚᱢᱚᱜ ᱠᱟᱱᱟ ᱱᱤᱛ ᱦᱮᱞᱳ᱾ ᱦᱮᱞᱳ᱾